ᱦᱮᱞᱳ
ᱦᱮᱸ ᱦᱮᱞᱳ
ᱦᱮᱸ ᱨᱚᱲ ᱠᱚ ᱟᱸᱡᱚᱢᱚᱜ ᱠᱟᱱ ᱛᱟᱹᱞᱤᱧᱟ?
ᱦᱳᱭ ᱟᱸᱡᱚᱢᱚᱜ ᱠᱟᱱ ᱛᱟᱵᱤᱱᱟ, ᱟᱨ ᱟᱹᱞᱤᱧ ᱟᱸᱡᱚᱢᱚᱜ ᱠᱟᱱ ᱛᱟᱵᱱ ᱛᱟᱹᱞᱤᱧᱟ?
ᱦᱳᱭ ᱦᱳᱭ ᱟᱡᱚᱢᱚᱜ ᱠᱟᱱ ᱛᱟᱵᱤᱱ ᱜᱮᱭᱟ᱾ ᱛᱟᱦᱚᱞᱮ ᱦᱟᱸᱟ ᱪᱮᱫ ᱠᱚᱵᱮᱱ ᱠᱟᱹᱢᱤ ᱵᱟᱲᱟᱭᱮᱜᱼᱟ ᱱᱤᱛᱚᱜ ᱫᱚ?
ᱚᱱᱠᱟᱱᱟᱜ ᱪᱮᱫ ᱦᱚᱸ ᱵᱟᱝᱞᱮ ᱠᱟᱹᱢᱤ ᱵᱟᱲᱟᱭᱮᱫᱟ ᱟᱨᱠᱤ ᱫᱩᱲᱩᱵ ᱵᱟᱲᱟ ᱜᱮ᱾
ᱩ ᱟᱪᱪᱷᱟ᱾
ᱦᱩᱸ
ᱱᱤᱛᱳᱜ ᱫᱚ ᱫᱩᱲᱩᱵ ᱵᱟᱲᱟ ᱦᱮ ᱠᱟᱹᱢᱤ ᱵᱟᱲ ᱢᱟ ᱪᱟᱥᱵᱟᱥ ᱠᱚ ᱛᱟᱞᱮ ᱢᱚᱛᱠᱤ ᱪᱟᱵᱟ ᱵᱟᱲᱟ ᱠᱮᱫᱼᱟ ᱯᱮ ᱥᱮ ᱵᱟᱝᱜᱮ?
ᱮᱸ ᱪᱟᱥᱵᱟᱥ ᱫᱚ ᱟᱹᱣᱨᱤᱤᱞ ᱞᱮ ᱪᱟᱵᱟᱭᱟ ᱱᱮᱸ ᱱᱤᱛᱳᱜ ᱞᱮ ᱮᱦᱚᱵ ᱵᱟᱲᱟ ᱟᱠᱟᱟᱜ-ᱟ᱾ ᱩᱱᱟᱹᱜᱴᱟ ᱫᱚ ᱟᱹᱣᱨᱤᱤᱞᱮ ᱞᱟᱦᱟᱜ-ᱟ ᱦᱳᱭ
ᱟᱪᱪᱷᱟ ᱚᱱᱟ ᱢᱟ ᱠᱟᱛᱷᱟ ᱠᱟᱱ ᱜᱮ ᱱᱤᱛᱚᱜ ᱦᱟᱸᱜ ᱫᱟᱜ ᱡᱟᱹᱲᱤ ᱵᱟᱝ ᱠᱷᱟᱹᱛᱤᱨ ᱛᱮ ᱦᱟᱸᱜ ᱱᱚᱝᱠᱟᱱᱟᱜ ᱦᱚᱸ ᱡᱟᱦᱟᱸ ᱞᱮᱠᱟ ᱠᱟᱱᱟ, ᱪᱟᱥᱵᱟᱥ ᱨᱮᱱᱟᱜ ᱠᱟᱹᱢᱤ ᱠᱚᱦᱚᱸ ᱟᱹᱰᱤᱴᱟᱜ ᱜᱮ ᱟᱹᱰᱤ ᱦᱚᱲᱟᱜ ᱜᱮ ᱟᱹᱲᱤ ᱠᱚ ᱨᱚᱦᱚᱭᱟ ᱦᱮᱸ ᱵᱟᱝ?
ᱦᱳᱭ᱾
ᱛᱟᱦᱚᱞᱮ ᱛᱤᱱᱟᱹᱜ ᱜᱟᱱ ᱯᱮ ᱨᱚᱦᱚᱭ ᱵᱟᱲᱟ ᱠᱮᱫᱮᱜᱼᱟ ᱟᱯᱮ ᱫᱚ ᱥᱮ
ᱟᱞᱮᱻ ᱨᱚᱦᱚᱭ ᱫᱚ ᱠᱟᱹᱴᱤᱡ ᱠᱟᱹᱴᱤᱡ ᱨᱮ ᱨᱚᱦᱚᱭ ᱵᱟᱲᱟ ᱟᱠᱟᱜᱼᱟ ᱩᱱᱟᱹᱜ ᱠᱚᱫᱚ ᱟᱣᱨᱤ᱾ ᱟᱞᱮ ᱫᱚ ᱢᱮᱱ ᱜᱟᱱᱚᱜᱼᱟ ᱨᱚᱦᱚᱭ ᱜᱮ ᱟᱹᱣᱨᱤᱞᱮ ᱨᱚᱦᱚᱭᱟ᱾ ᱮᱴᱟᱜ ᱦᱚᱲ ᱠᱚ ᱡᱟᱦᱟᱸᱭ ᱠᱟᱹᱴᱤᱡ ᱞᱟᱦᱟ ᱞᱟᱦᱟ ᱫᱟᱜ ᱠᱚᱠᱚ ᱦᱩᱭ ᱟᱠᱟᱱ ᱛᱟᱠᱚᱣᱟ ᱟᱨᱠᱤ ᱩᱱᱠᱩ ᱜᱮ ᱠᱚ ᱨᱚᱦᱚᱭ ᱵᱟᱲᱟᱭ ᱫᱟ᱾ ᱠᱤᱝᱵᱟ ᱥᱮᱞᱚ ᱛᱮᱠᱚ ᱡᱟᱦᱟᱸ ᱠᱚ ᱫᱟᱜ ᱠᱟᱜ ᱵᱟᱹᱲᱛᱤ ᱠᱟᱜ ᱛᱟᱠᱚᱣᱟ ᱟᱨᱠᱤ ᱦᱚᱭ ᱩᱱᱠᱩ ᱠᱚ ᱨᱚᱦᱚᱭ ᱵᱟᱲᱟᱭᱮᱫᱼᱟ ᱦᱳᱭ᱾
ᱦᱮᱸ ᱚᱱᱟᱢᱟ ᱠᱟᱛᱷᱟ ᱠᱟᱱ ᱜᱮ ᱨᱚᱦᱚᱭ ᱵᱟᱲᱟ ᱦᱚᱸ ᱡᱩᱫᱤ ᱵᱟᱝ ᱛᱟᱦᱮᱞᱟ ᱠᱷᱟᱱᱟᱜ ᱡᱚᱢᱟᱠᱚ ᱪᱮᱫ ᱢᱟᱱᱮ ᱵᱚᱪᱷᱚᱨ ᱫᱤᱱ ᱨᱮᱱᱛᱚ ᱚᱠᱚᱭᱠᱚᱫᱚ ᱵᱟᱨ ᱫᱷᱟᱣ ᱠᱚ ᱪᱟᱥᱮᱫ-ᱟ ᱟᱫᱚ ᱦᱟᱸᱜ ᱡᱩᱫᱤ ᱦᱟᱸᱜ ᱵᱚᱪᱷᱚᱨ ᱫᱤᱱ ᱨᱮ ᱵᱟᱵᱟᱱᱟ ᱪᱮᱫ ᱠᱚᱵᱚᱱ ᱡᱚᱢ ᱵᱟᱲᱟᱭᱟ ᱟᱵᱚᱢᱟ ᱦᱩᱲᱩ ᱪᱟᱣᱞᱮ ᱠᱤᱨᱤᱧ ᱵᱷᱚᱨᱥᱟ ᱠᱤᱝᱵᱟ ᱟᱨ ᱵᱚᱱ ᱧᱟᱢᱟ ᱚᱱᱟ ᱠᱷᱟᱹᱛᱤᱨ ᱛᱮ ᱪᱟᱥᱵᱟᱥ ᱠᱟᱛᱮᱫ ᱜᱮ ᱛᱚ ᱵᱚᱱ ᱛᱤᱠᱤ ᱞᱚᱦᱚᱫ ᱠᱟᱛᱮᱫ ᱵᱚᱱ ᱡᱚᱢ ᱵᱟᱲᱟᱭᱟ ᱦᱮᱸ ᱵᱟᱝ?
ᱦᱳᱭ᱾
ᱛᱟᱦᱞᱮ ᱟᱯᱮ ᱥᱮᱱ ᱫᱚ ᱥᱤᱛᱩᱝ ᱠᱮᱫᱟᱭ ᱥᱮ ᱫᱟᱜᱼ ᱮ ᱡᱟᱹᱲᱤᱭᱮᱜᱼᱟ?
ᱟᱞᱟ ᱥᱮᱛ ᱫᱚ ᱛᱮᱦᱤᱧ ᱫᱚ ᱥᱤᱛᱩᱝ ᱠᱟᱜᱼ ᱟᱭ, ᱢᱟᱱᱮ ᱫᱟᱜ ᱡᱟᱹᱲᱤ ᱫᱚ ᱵᱟᱭ ᱫᱟᱜ ᱡᱟᱹᱲᱤ ᱛᱮᱦᱮᱧ ᱫᱚ ᱮᱠᱟᱞ ᱜᱮ ᱢᱤᱫ ᱫᱷᱟᱣ ᱵᱟᱭ ᱫᱟᱜ ᱡᱟᱹᱲᱤ ᱠᱟᱜᱟᱭ, ᱟᱨ ᱟᱯᱮ ᱚᱱᱛᱮ ᱫᱚ?
ᱦ ᱟᱞᱮ ᱥᱮᱱ ᱫᱚ ᱱᱚᱜ-ᱚᱭ ᱦᱚᱞᱟ ᱢᱟᱫᱷᱤᱨ ᱠᱷᱚ ᱡᱟᱹᱯᱩᱫ ᱮ ᱟᱬᱜᱚ ᱟᱠᱟᱫᱟ ᱛᱮᱦᱤᱧ ᱫᱷᱟᱹᱨᱤᱡ ᱦᱚᱸ ᱫᱟᱜ ᱫᱚ ᱡᱟᱹᱲᱤᱜ ᱜᱮᱭᱟ᱾ ᱫᱚ ᱚᱱᱠᱟ ᱵᱮᱥᱤ ᱡᱳᱨ ᱛᱮᱦᱚᱸ ᱵᱟᱭ ᱫᱟᱜ ᱮᱫᱟ ᱡᱮ ᱠᱷᱮᱛ ᱠᱚ ᱫᱟᱜᱚᱜᱼᱟ ᱚᱱᱠᱟ, ᱚᱱᱠᱟ ᱛᱮᱦᱚᱸ ᱵᱟᱝᱜᱮ, ᱚᱱᱟ ᱦᱟᱞᱠᱟ ᱦᱟᱞᱠᱟ ᱫᱟᱜ ᱮᱟᱭ ᱱᱚᱣᱟ ᱛᱮᱫᱚ ᱦᱟᱸᱜ ᱢᱟᱱᱮ ᱠᱷᱮᱛ ᱠᱚᱦᱚᱸ ᱦᱟᱸᱜ ᱵᱟᱭ ᱡᱟᱹᱲᱤ ᱜᱚᱫᱚᱜᱼᱟ, ᱞᱚᱦᱚᱫ ᱜᱚᱫᱚᱜᱼᱟ, ᱵᱷᱟᱜᱤ ᱧᱚᱜ᱾
ᱚᱻ ᱟᱪᱪᱷᱟ᱾ ᱚᱱᱮ ᱚᱱᱠᱟᱜᱮ ᱟᱵᱚ ᱫᱟᱜ ᱡᱟᱹᱲᱤ ᱵᱷᱚᱨᱥᱟ ᱜᱮᱛᱚ ᱵᱟᱭ ᱫᱟᱜ ᱡᱟᱹᱲᱤ ᱞᱮᱠᱷᱟᱱ ᱫᱚ, ᱪᱤᱠᱟᱹᱛᱮᱵᱚᱱ ᱪᱟᱥᱵᱟᱥᱟ ᱵᱟᱝ ᱥᱮ?
ᱮᱠᱫᱚᱢ ᱮᱠᱫᱚᱢ᱾
ᱦᱳᱭ
ᱟᱨ ᱱᱤᱛᱚᱜ ᱛᱚ ᱟᱵᱚᱣᱟᱜ ᱛᱚ ᱫᱟᱜ ᱡᱟᱹᱲᱤ ᱢᱟ ᱟᱹᱰᱤᱜᱮ ᱞᱟᱹᱠᱛᱤ ᱜᱮᱛᱟ ᱵᱚᱱᱟ ᱥᱚᱢᱚᱭ ᱨᱮᱦᱚᱸ ᱡᱟᱦᱟᱱᱟᱜ ᱡᱤᱱᱤᱥ ᱥᱚᱢᱚᱭ ᱨᱮᱫᱚ ᱵᱟᱵᱚᱱ ᱧᱟᱢ ᱜᱮᱭᱟ ᱚᱨ ᱥᱚᱢᱚᱭ ᱨᱮᱵᱚᱱ ᱧᱟᱢ ᱜᱮᱭᱟ ᱚᱱᱟ ᱠᱷᱟᱹᱛᱤᱨ ᱛᱮ ᱧᱮᱞᱚᱜᱼᱟ ᱦᱟᱸᱜ ᱵᱟᱵᱚᱱ ᱨᱚᱦᱚᱭ ᱫᱟᱲᱮᱭᱟᱜ ᱠᱟᱱᱟ ᱱᱤᱛᱚᱜ ᱫᱚ, ᱪᱮᱫ ᱠᱚ ᱞᱟᱹᱭᱟ ᱱᱚᱜᱼᱚᱭ ᱟᱥᱟᱲ ᱵᱚᱸᱜᱟ ᱧᱮᱞ ᱧᱮᱞᱛᱮ ᱯᱟᱨᱚᱢ ᱪᱟᱵᱟᱭᱮᱱ ᱨᱮᱦᱚᱸ ᱚᱠᱚᱭ ᱫᱚ ᱦᱚ ᱚᱠᱚᱭ ᱫᱚ ᱠᱤᱪᱷᱩᱩᱜᱟᱱ ᱦᱚᱲ ᱫᱚ ᱟᱹᱣᱨᱤ ᱠᱚ ᱮᱦᱚᱵᱟ, ᱠᱤᱪᱷᱩ ᱜᱟᱱ ᱦᱚᱲ ᱫᱚᱠᱚ ᱮᱦᱚᱵ ᱫᱚᱠᱚ ᱮᱦᱚᱵ ᱠᱚᱫᱚ ᱵᱟᱨᱟ ᱵᱟᱨᱤ ᱠᱟᱛᱷᱟ ᱠᱚ ᱠᱤᱪᱩ ᱠᱟᱱ ᱫᱚ ᱦᱟᱸᱜ ᱧᱮᱞᱚᱜ ᱠᱟᱱᱟ ᱡᱮ ᱨᱚᱦᱚᱭ ᱜᱮᱭᱟ ᱟᱹᱣᱨᱤ ᱠᱚ ᱨᱚᱦᱚᱭᱟ ᱦᱮᱸ ᱵᱟᱝ?
ᱦᱳᱭ ᱚᱱᱠᱟ ᱜᱮ ᱦᱩᱭᱩᱜ ᱠᱟᱱᱟ ᱟᱨᱠᱤ ᱚᱱᱟ ᱫᱟᱜ ᱡᱟᱹᱲᱤ ᱠᱷᱟᱛ ᱛᱮᱜᱮ ᱛᱚ ᱚᱱᱮ ᱚᱱᱠᱟᱜ ᱠᱟᱱ ᱛᱟᱵᱚᱱᱟ ᱵᱟᱝ ᱥᱮ ᱴᱟᱭᱤᱢ ᱨᱮᱫᱚ ᱵᱟᱵᱚᱱ ᱪᱟᱥ
ᱦᱚᱸ ᱟᱨ ᱡᱩᱫᱤ ᱦᱟᱸᱜ ᱟᱵᱚᱣᱟᱜ ᱴᱟᱭᱤᱢ ᱨᱮ ᱡᱩᱫᱤ ᱦᱟᱸᱜ ᱵᱟᱵᱚᱱ ᱪᱟᱥᱵᱟᱥᱟ ᱛᱟᱦᱚᱞᱮ ᱠᱷᱟᱱ ᱫᱚᱜ ᱚᱱᱠᱟᱟᱜ ᱜᱮ ᱦᱟᱸᱜ ᱴᱟᱭᱤᱢ ᱨᱮ ᱦᱟᱸᱜ ᱴᱷᱤᱠ ᱴᱷᱟᱠ ᱢᱟᱱᱮ ᱦᱩᱲᱩ ᱠᱚᱦᱚᱸ ᱡᱟᱹᱥᱛᱤ ᱦᱟᱸᱜ ᱦᱮᱸ ᱴᱷᱤᱠ ᱴᱷᱟᱠ ᱵᱟᱝ ᱦᱩᱭᱩᱜ ᱛᱟᱵᱚᱱᱟ ᱢᱟᱱᱮ ᱡᱩᱫᱤ ᱥᱚᱢᱚᱭ ᱨᱮᱵᱚᱱ ᱪᱟᱥ-ᱵᱟᱥᱟ ᱥᱮ ᱚᱱᱟ ᱫᱚ ᱦᱟᱸᱜ ᱦᱩᱲᱩ ᱦᱚᱸ ᱡᱟᱹᱥᱛᱤ ᱦᱩᱭᱩᱜ ᱛᱟᱵᱚᱱᱟ᱾ ᱟᱨ ᱡᱩᱫᱤ ᱥᱚᱢᱚᱭ ᱨᱮᱦᱟᱸᱜ ᱵᱟᱵᱚᱱ ᱪᱟᱥᱵᱟᱥᱟ ᱛᱟᱦᱚᱞᱮ ᱠᱷᱟᱱ ᱫᱚ ᱦᱩᱲᱩ ᱦᱚᱸ ᱠᱚᱢ ᱦᱩᱭᱩᱜ ᱛᱟᱵᱚᱱᱟ᱾ ᱟᱫᱚ ᱫᱟᱜ ᱡᱟᱹᱲᱤ ᱵᱟᱝ ᱠᱷᱟᱹᱛᱤᱨ ᱫᱚ ᱦᱟᱸᱜ ᱪᱮᱫ ᱮᱢ ᱪᱤᱠᱟᱹ ᱫᱟᱲᱮᱭᱟᱜᱼᱟ᱾
ᱦᱳᱭ᱾
ᱛᱟᱦᱞᱮ ᱟᱯᱮ ᱥᱮᱱ ᱫᱚ ᱚᱱᱠᱟ ᱫᱚ ᱦᱟᱸᱜ ᱢᱟᱱᱮ ᱵᱤᱨ ᱵᱩᱨᱩ, ᱵᱤᱨ ᱵᱩᱨᱩ ᱫᱤᱥᱚᱢ ᱥᱮ ᱱᱚᱝᱠ ᱚᱱᱠᱟ ᱢᱟᱱᱮ ᱵᱤᱞᱟᱹᱛ ᱫᱤᱥᱚᱢ ᱨᱮᱯᱮ ᱛᱟᱦᱮᱱ ᱜᱮᱭᱟ?
ᱟᱞᱮ ᱵᱤᱨ ᱵᱩᱨᱩ ᱫᱤᱥᱚᱢ ᱠᱟᱱ ᱜᱮᱭᱟᱞᱮ ᱵᱤᱞᱟᱹᱛ ᱫᱤᱥᱚᱢ ᱫᱚ ᱵᱟᱝᱜᱮ᱾ ᱵᱤᱨ ᱠᱚᱫᱚ ᱢᱮᱱᱟᱜ ᱟᱠᱟᱫ ᱛᱟᱞᱮᱭᱟᱼᱟ᱾ ᱦᱳᱭ
ᱦᱳᱭ ᱟᱫᱚ ᱠᱚ ᱞᱟᱹᱭᱟ ᱥᱮ ᱪᱮᱫ ᱢᱮᱱᱼᱟ ᱵᱤᱨ ᱵᱩᱨᱩ ᱫᱤᱥᱚᱢ ᱨᱮᱱ ᱫᱚ ᱱᱤᱛᱚᱜ ᱫᱚ ᱦᱟᱸᱜ ᱡᱟᱹᱯᱩᱫ ᱫᱤᱱ ᱫᱚ ᱩᱫ ᱯᱩᱴᱠᱟᱹ ᱠᱚᱦᱟᱸᱜ ᱫᱚᱢᱮ ᱡᱟᱹᱥᱛᱤ ᱠᱚ ᱧᱟᱢᱚᱜᱼᱟ᱾ ᱛᱟᱦᱚᱞᱮ ᱟᱯᱮ ᱫᱚ ᱚᱱᱠᱟ ᱵᱩᱨᱩ ᱩᱫ ᱯᱩᱴᱠᱟᱹ ᱠᱚᱫᱚ ᱦᱟᱞᱟᱝ ᱠᱚᱫᱚ ᱯᱮ ᱪᱟᱞᱟ ᱵᱟᱲᱟᱜ ᱠᱟᱱᱟ ᱥᱮ?
ᱦᱳᱭ ᱪᱟᱞᱟᱜ ᱠᱟᱱ ᱜᱮᱭᱟᱞᱮ ᱫᱚᱢᱮᱜᱮ ᱫᱚᱢᱮᱜᱮ ᱚᱢᱚᱱ ᱠᱟᱱᱟ᱾ ᱩᱫ ᱠᱚ ᱯᱩᱴᱠᱟᱹ ᱠᱚ ᱚᱱᱟ ᱠᱚᱜᱮᱞᱮ ᱡᱚᱢ ᱵᱟᱲᱟᱭᱮᱫᱼᱟ ᱱᱮᱛᱟᱨ ᱫᱚ᱾ ᱩᱛᱩ ᱠᱚ ᱩᱱᱟᱹ ᱯᱟᱸᱡᱟ ᱠᱚ ᱪᱟᱞᱟᱜ ᱵᱟᱝ ᱦᱩᱭᱩᱜ ᱠᱟᱱ ᱛᱟᱞᱮᱭᱟ ᱢᱟᱱᱮ ᱵᱤᱥ ᱥᱮ ᱮᱜᱟᱨᱴᱟ ᱵᱤᱨ ᱥᱮᱱ ᱠᱟ. ᱴᱤᱪ ᱪᱩᱞᱩᱝ ᱪᱩᱞᱩᱝ ᱥᱮᱱ ᱞᱮᱱᱠᱷᱟᱱ ᱜᱮ ᱩᱫ ᱵᱟᱠᱷᱟᱡ ᱯᱷᱩᱴᱠᱟᱹ ᱫᱚ ᱡᱟᱦᱟᱱᱟᱜ ᱜᱮᱵᱤᱱ ᱧᱟᱢ ᱟᱹᱜᱩᱭᱮᱫ ᱜᱮᱭᱟ᱾ ᱡᱚᱢᱟᱜ ᱫᱚ ᱡᱟᱦᱟᱱᱟᱜ ᱜᱮ ᱟᱨᱠᱤ ᱧᱟᱢᱚᱜ ᱠᱟᱱ ᱜᱮᱭᱟ ᱩᱛᱩ ᱡᱚᱢ ᱞᱮᱠᱟ ᱟᱨᱠᱤ᱾
ᱟᱪᱪᱷᱟ ᱪᱷᱟ ᱪᱷᱟ ᱟᱹᱰᱤ ᱱᱟᱯᱟᱭ ᱠᱟᱛᱷᱟ ᱟᱞᱮᱥᱮ ᱥᱮᱱ ᱫᱚ ᱦᱟᱸᱜ ᱚᱱᱠᱟ ᱫᱚ ᱦᱟᱸᱜ ᱵᱟᱹᱱᱩᱜ ᱟᱠᱟᱫᱟ ᱟᱞᱮᱮᱥ ᱵᱤᱞᱟᱹᱛ ᱫᱤᱥᱚᱢ ᱛᱚ ᱱᱚᱝᱠᱟ ᱪᱟᱥ-ᱵᱟᱥ ᱚᱛ ᱦᱚᱸᱚ ᱵᱟᱝ ᱪᱟᱥᱵᱟᱥ ᱟᱞᱮ ᱟᱨ ᱚᱱᱠᱟ ᱵᱟᱡᱟᱨ ᱠᱚᱨᱮᱜᱮ ᱵᱟᱡᱟᱨ ᱥᱟᱨ ᱠᱚᱨᱮ ᱜᱮᱞᱮ ᱛᱟᱦᱮᱸᱱᱟ᱾ ᱟᱫᱚᱱᱟ ᱦᱟᱸᱜ ᱫᱚᱠᱟᱱ ᱠᱚᱨᱮ ᱦᱚᱸ ᱵᱟᱡᱟᱨ ᱠᱚᱨᱮ ᱦᱚᱸ, ᱠᱚ ᱟᱹᱜᱩ ᱵᱟᱲᱟ ᱠᱚᱜᱮᱭᱟ ᱩᱫᱽ ᱯᱩᱴᱠᱟᱹ ᱠᱚ᱾ ᱟᱫᱚ ᱩᱫ ᱩᱱᱠᱩ ᱜᱮᱦᱟᱸᱜᱞᱮ ᱠᱤᱨᱤᱧ ᱵᱟᱲᱟ ᱠᱟᱛᱮᱫ ᱞᱮ ᱡᱚᱢ ᱵᱟᱲᱟ ᱟᱠᱟᱫ ᱠᱚᱜᱮᱭᱟ ᱟᱹᱰᱤ ᱢᱚᱸᱡᱽ ᱠᱚ ᱵᱩᱡᱷᱟᱹᱜᱼᱟ᱾ ᱟᱫᱚ ᱠᱚ ᱞᱟᱹᱭᱟ ᱵᱚᱪᱷᱚᱨ ᱫᱤᱱ ᱨᱮ ᱢᱤᱫ ᱫᱷᱟᱣ ᱜᱮᱛᱚ ᱠᱚ ᱚᱢᱚᱱᱚᱜᱼᱟ ᱚᱱᱟ ᱠᱷᱟᱹᱛᱤᱨ ᱛᱮ ᱦᱟᱸᱜ ᱨᱟᱱ ᱠᱚᱫᱚ ᱞᱟᱜᱟᱜ ᱜᱮᱭᱟ ᱥᱮ ᱪᱮᱫ ᱚᱱᱟ ᱠᱷᱟᱹᱛᱤᱨ ᱛᱮᱠᱚ ᱞᱟᱹᱭᱟ ᱴᱷᱤᱠ ᱜᱮᱭᱟ ᱛᱟᱦᱚᱞᱮ ᱠᱤᱨᱤᱧ ᱟᱹ ᱠᱤᱨᱤᱧ ᱵᱟᱲᱟ ᱠᱟᱛᱮᱫ ᱡᱚᱢ ᱫᱚ ᱦᱩᱭᱩᱜ ᱜᱮᱭᱟ ᱦᱟᱸᱜ᱾
ᱦᱳᱭ ᱦᱳᱭ ᱦᱳᱭ ᱟᱪᱪᱷᱟ ᱱᱚᱜᱼᱚᱭ ᱱᱚᱜᱼᱚᱭ ᱡᱮ ᱵᱮᱱ ᱞᱮᱭ ᱠᱮᱫ ᱟᱹᱵᱤᱱ ᱫᱚ ᱵᱤᱞᱟ. ᱟᱵᱮᱱ ᱫᱚ ᱵᱤᱞᱟᱹᱛ ᱫᱤᱥᱚᱢ ᱥᱮᱫ ᱨᱮᱱ ᱠᱟᱱᱟ ᱵᱤᱱ ᱛᱟᱦᱚᱞᱮ ᱚᱱᱛᱮ ᱫᱚ ᱩᱫ ᱯᱩᱴᱠᱟᱹ ᱢᱟᱱᱮ ᱯᱩᱴᱠᱟᱹ ᱫᱚ ᱦᱚᱳᱭᱛᱳ ᱵᱤᱨ ᱵᱟᱹᱱᱩᱜ ᱠᱟᱫ ᱛᱟᱯᱮᱭᱟ ᱵᱟᱝᱠᱚ ᱚᱢᱚᱱᱚᱜᱼᱟ᱾ ᱟᱨ ᱤᱭᱟᱹ ᱩᱫ ᱠᱚ ᱵᱟᱝ ᱠᱚ ᱵᱟᱝ ᱚᱢᱚᱱᱚᱜ ᱜᱮᱭᱟ ᱚᱱᱛᱮ ᱟᱲᱮ ᱫᱷᱟᱨᱮ ᱠᱚᱨᱮ ᱡᱮᱢᱚᱱ ᱵᱟᱹᱭᱦᱟᱹᱲ ᱠᱚ ᱡᱩᱫᱤ ᱢᱮᱱᱟᱜ ᱟᱠᱟᱫᱟ ᱟᱲᱮ ᱫᱷᱟᱨᱮ ᱠᱚᱨᱮ ᱠᱤᱝᱵᱟ ᱳᱭ ᱠᱟᱹᱴᱤᱡ ᱠᱟᱹᱴᱤᱡ ᱡᱷᱩᱯ ᱡᱷᱟᱲ ᱤᱭᱟᱹ ᱜᱟᱡᱟᱲ ᱠᱚᱨᱮ ᱚᱱᱟ ᱠᱚᱨᱮ ᱵᱟᱝ ᱚᱢᱚᱱᱚᱜ ᱜᱮᱭᱟ ᱩᱫ ᱠᱚᱫᱚ᱾
ᱦᱚᱸ ᱚᱱᱠᱟᱱᱟᱜ ᱩᱫ ᱫᱚ ᱚᱢᱚᱱᱚᱜ ᱜᱮᱭᱟ ᱡᱮᱢᱚᱱ ᱢᱩᱪᱤ ᱩᱫ ᱛᱟᱯᱚᱨᱮ ᱛᱮᱜ ᱚᱱᱟ ᱪᱮᱫ ᱠᱚ ᱞᱟᱹᱭᱟ᱾ ᱢᱚᱛᱟᱢ ᱩᱫ ᱠᱚ ᱚᱢᱚᱱᱚᱜ ᱜᱮᱭᱟ ᱮᱱ ᱫᱚᱦᱟᱜ ᱚᱱᱠᱟᱱᱟᱜ ᱩᱫ ᱩᱫ ᱠᱚᱫᱚ ᱦᱟᱸ ᱵᱟᱭ ᱚᱢᱚᱱᱚᱜ ᱜᱮᱭᱟ ᱡᱮ ᱱᱟᱦᱟ ᱚᱱᱟ ᱵᱤᱨ ᱵᱩᱨᱩ ᱠᱚᱨᱮᱱᱟᱜ ᱡᱮᱢᱚᱱ ᱛᱚᱨᱢᱟᱫ ᱩᱫ ᱛᱟᱨ ᱯᱚᱨᱮ ᱦᱩᱭᱩᱜ ᱠᱟᱱᱟ ᱠᱟᱰᱷᱟᱱ ᱩᱫ᱾ ᱥᱮ ᱪᱮᱫ ᱩᱫ ᱠᱚ ᱢᱮᱛᱟᱜ ᱠᱟᱱᱟ? ᱢᱮᱛᱟᱜ ᱠᱟᱱᱟ ᱚᱱᱟ ᱠᱚᱫᱚ ᱦᱟᱸᱜ ᱵᱟᱭ ᱚᱢᱚᱱᱚᱜ ᱜᱮᱭᱟ ᱢᱮᱱ ᱠᱷᱟᱱ ᱱᱚᱝᱠᱟᱱ ᱱᱤᱫ ᱫᱚ ᱦᱟᱸᱜ ᱢᱤᱫ ᱫᱷᱟᱣ ᱵᱟᱡᱟᱨ ᱨᱮ ᱦᱟᱛᱟᱣ ᱦᱩᱭ ᱞᱮᱱᱟ ᱠᱟᱰᱷᱟᱱ ᱩᱫ ᱟᱹᱰᱤ ᱪᱮᱦᱨᱟ ᱥᱤᱵᱤᱞ ᱵᱩᱡᱷᱟᱹᱣᱱᱟ ᱥᱚᱲᱮ ᱦᱩᱭ ᱞᱮᱱᱟ ᱟᱹᱰᱤ ᱢᱚᱡᱽ᱾ ᱵᱩᱡᱷᱟᱹᱣ ᱮᱱᱟ ᱛᱚ ᱚᱱᱟ ᱟᱹᱰᱤ ᱥᱤᱵᱤᱞ ᱜᱮ ᱵᱩᱡᱷᱟᱹᱣ ᱮᱱᱟ᱾
ᱚ ᱟᱪᱪᱷᱟ ᱛᱚ ᱵᱤᱨ ᱵᱩᱨᱩ ᱵᱩᱨᱩ ᱠᱚᱨᱮᱱᱟᱜ ᱩᱫ ᱫᱚ ᱡᱮᱢᱚᱱ ᱵᱤᱨ ᱢᱟᱱᱮ ᱡᱟᱦᱟᱸ ᱠᱚᱨᱮ ᱵᱤᱨ ᱟᱨᱠᱤ ᱚᱱᱟ ᱠᱚ ᱯᱟᱞᱟ ᱠᱚ ᱧᱩᱨᱩ ᱠᱟᱛᱮᱫ ᱜᱮ ᱚᱱᱟ ᱠᱚ ᱥᱮᱭᱟᱜᱼᱟ ᱚᱱᱟ ᱠᱷᱚᱱᱟᱜ ᱜᱮ ᱟᱨᱠᱤ ᱚᱱᱠᱟᱱᱟᱜ ᱡᱟᱭᱜᱟ ᱠᱚᱨᱮ ᱚᱢᱚᱱᱚᱜ ᱜᱮᱭᱟ᱾ ᱟᱫᱚ ᱚᱱᱠᱟ ᱛᱟᱦᱚᱞᱮ ᱜᱟᱡᱟᱲ ᱠᱚᱨᱮ ᱫᱚ ᱚᱱᱟ ᱠᱚᱨᱮ ᱫᱚ ᱵᱟᱝ ᱚᱢᱚᱱᱚᱜ ᱜᱮᱭᱟ ᱚᱱᱟ ᱵᱤᱨ ᱨᱮᱱᱟᱜ ᱩᱫ ᱫᱚ ᱵᱟᱝ ᱥᱮ ᱡᱮᱢᱚᱱ ᱵᱚᱛᱟᱢ ᱩᱫ ᱠᱚ ᱚᱨ ᱛᱩᱫ ᱩᱫ ᱠᱚᱫᱚ ᱚᱱᱟ ᱠᱚᱫᱚ ᱚᱢᱚᱱᱚᱜ ᱜᱮᱭᱟ᱾ ᱵᱟᱝ?
ᱦᱳᱭ ᱦᱳᱭ ᱚᱱᱟ ᱠᱚᱫᱚ ᱩᱫ ᱠᱚᱫᱚ ᱦᱟᱸᱜ ᱚᱢᱚᱱᱚᱜ ᱜᱮᱭᱟ ᱪᱮᱫ ᱠᱚ ᱞᱟᱹᱭᱼᱟ ᱚᱱᱟ ᱠᱚᱫᱚ ᱦᱟᱸᱜ ᱟᱲᱮ ᱫᱷᱟᱨᱮ ᱠᱚᱨᱮ ᱜᱮᱛᱚ ᱡᱟᱹᱥᱛᱤ ᱠᱚ ᱛᱟᱦᱮᱱᱟ᱾ ᱚᱱᱟ ᱠᱚᱫᱚ ᱦᱟᱸ ᱵᱤᱨ ᱵᱩᱨᱩ ᱠᱚ ᱫᱷᱟᱨᱮ ᱵᱤᱨ ᱵᱩᱨᱩ ᱠᱚᱨᱮ ᱦᱚᱸ ᱛᱟᱦᱮᱱ ᱜᱮᱭᱟ ᱟᱨ ᱱᱚᱝᱠᱟ ᱮ ᱠᱷᱮᱛ ᱟᱲᱮ ᱠᱚᱨᱮ ᱦᱚᱸ ᱡᱟᱹᱥᱛᱤ ᱧᱮᱞᱚᱜ ᱜᱮᱭᱟ ᱦᱮᱸ ᱵᱟᱝ᱾
ᱮᱸ ᱦᱳᱭ ᱦᱳᱭ᱾
ᱛᱟᱦᱚᱞᱮ ᱟᱯᱮ ᱫᱚ ᱱᱚᱝᱠᱟ ᱟᱯᱮ ᱡᱚᱢ ᱢᱚᱛᱚ ᱞᱟᱹᱜᱤᱫ ᱜᱮ ᱥᱮ ᱱᱚᱝᱠᱟ ᱠᱤᱨᱤᱧ ᱟᱹᱠᱷᱨᱤᱧ ᱠᱚ ᱞᱟᱹᱜᱤᱫ ᱦᱚᱸ? ᱦᱚᱸ ᱯᱮ ᱟᱹᱜᱩ ᱵᱟᱲᱟ ᱜᱮᱭᱟ᱾
ᱦᱳᱭ᱾ ᱟᱨᱠᱤ ᱟᱞᱮ ᱱᱤᱛᱚᱜ ᱢᱟᱱᱮ ᱟᱹᱰᱤ ᱡᱟᱹᱥᱛᱤ ᱜᱮᱠᱚ ᱚᱢᱚᱱᱚᱜ ᱜᱮᱭᱟ ᱯᱩᱴᱠᱟᱹ ᱠᱚᱫᱚ ᱛᱚ᱾ ᱟᱫᱚ ᱡᱚᱢ
ᱦᱮᱸ᱾
ᱡᱚᱢ ᱠᱮᱫᱼᱟ ᱵᱤᱱ ᱡᱚᱢ ᱠᱮᱫᱼᱟ ᱟᱫᱚ ᱛᱤᱱᱟᱹᱜ ᱫᱤᱱ ᱵᱤᱱ ᱡᱚᱢᱟ ᱡᱚᱢ ᱦᱚᱸ ᱡᱚᱢ ᱡᱚᱢᱛᱮ ᱵᱷᱟᱜᱟᱣ ᱟᱱᱤᱜᱼᱟ ᱥᱮ᱾ ᱩᱫ ᱢᱤᱫ ᱳᱭ ᱵᱟᱨᱯᱮ ᱫᱤᱱ ᱜᱮ ᱵᱷᱟᱜᱮ ᱵᱩᱡᱷᱟᱹᱜᱼᱟ᱾ ᱟᱫᱚ ᱡᱩᱫᱤ ᱟᱨᱦᱚᱸ ᱫᱚᱢᱮ ᱠᱚ ᱚᱢᱚᱱᱚᱜ ᱠᱟᱱ ᱜᱮᱭᱟ ᱟᱨ ᱠᱤᱨᱤᱧ ᱦᱚᱸ ᱫᱚᱢᱮ ᱠᱚ ᱠᱤᱨᱤᱧ ᱠᱚᱜᱮᱭᱟ ᱡᱟᱦᱟᱸᱭ ᱠᱚ ᱵᱟᱝᱠᱚ ᱢᱟᱱᱮ ᱵᱟᱡᱟᱨ ᱥᱟᱦᱟᱨ ᱥᱮᱫ ᱨᱮᱱ ᱫᱚ ᱫᱚᱢᱮ ᱠᱚ ᱠᱤᱨᱤᱧ ᱠᱚᱜᱮᱭᱟ ᱛᱚ ᱟᱫᱚ ᱛᱟᱦᱚᱞᱮ ᱦᱟᱞᱟᱝ ᱢᱤᱫ ᱜᱷᱟᱹᱲᱤᱡ ᱦᱟᱞᱟᱝ ᱥᱮᱱ ᱡᱩᱫᱤ ᱥᱮᱱ ᱠᱟᱛᱮᱜ ᱠᱟᱹᱴᱤᱡ ᱵᱷᱟᱜᱤ ᱜᱮ ᱠᱟᱹᱣᱰᱤ ᱟᱨᱡᱟᱜᱼᱟ ᱛᱟᱦᱚᱞᱮ ᱟᱹᱠᱷᱨᱤᱧ ᱟᱹᱠᱷᱨᱤᱧ ᱫᱚᱞᱮ ᱟᱹᱠᱷᱨᱤᱧ ᱠᱚᱜᱮᱭᱟ ᱢᱤᱫ ᱠᱚ ᱡᱟᱦᱟᱸᱭ ᱦᱚᱲ ᱫᱚ ᱠᱟᱹᱴᱤᱡ ᱠᱚ ᱧᱟᱢ ᱧᱚᱜ ᱠᱚᱜᱮᱭᱟ ᱯᱩᱴᱷᱠᱟᱹ ᱱᱚᱝᱠᱟ ᱟᱨᱠᱤ ᱡᱷᱚᱛᱚ ᱦᱚᱲ ᱫᱚ ᱥᱚᱢᱟᱱ ᱵᱟᱵᱚᱱ ᱧᱮᱧᱟᱢ ᱠᱚᱜᱮᱭᱟ ᱟᱨᱠᱤ ᱵᱟᱝᱵᱚᱱ ᱧᱮᱧᱟᱢ ᱠᱚ ᱫᱟᱲᱮᱭᱟᱠᱚᱣᱟ ᱠᱚᱣᱟ ᱡᱟᱦᱟᱸ ᱠᱟᱹᱴᱤᱡ ᱧᱮᱧᱟᱢ ᱠᱚᱜᱮᱭᱟ ᱠᱚ ᱰᱷᱮᱨ ᱧᱚᱜ ᱟᱨᱠᱤ ᱧᱟᱢ ᱧᱟᱢ ᱠᱚᱣᱟ ᱠᱚ ᱫᱚᱢᱮ ᱠᱚ ᱧᱟᱢ ᱫᱟᱲᱮᱭᱟᱠᱚᱣᱟ ᱩᱱᱠᱩ ᱫᱚᱠᱚ ᱟᱹᱠᱷᱨᱤᱧ ᱠᱚᱜᱮᱭᱟ ᱰᱷᱮᱨ ᱧᱚᱜ ᱠᱚ ᱦᱩᱭᱩᱜ ᱛᱟᱠᱚᱣᱟ
ᱦᱳᱭ ᱟᱨ ᱩᱱᱟᱹᱜ ᱜᱟᱱ ᱫᱚ ᱦᱟᱸᱜ ᱡᱚᱢ ᱦᱚᱸ ᱛᱚ ᱛᱚ ᱦᱟᱸᱜ ᱵᱟᱭ ᱡᱚᱢ ᱵᱟᱭ ᱜᱟᱱᱚᱜᱼᱟ ᱟᱨ ᱩᱱᱠᱩ ᱦᱚᱸ ᱫᱚ ᱡᱩᱫᱤ ᱦᱟᱸᱜ ᱢᱤᱫ ᱵᱟᱨ ᱥᱤᱧ ᱮᱢ ᱫᱚᱦᱚ ᱠᱟᱠᱳᱼᱟ ᱛᱟᱦᱚᱞᱮ ᱛᱚ ᱩᱱᱠᱩ ᱜᱚᱥᱚ ᱵᱟᱲᱟ ᱞᱮᱱᱠᱷᱟᱱ ᱫᱚ ᱦᱟᱸᱜ ᱵᱷᱟᱹᱜᱤ ᱧᱚᱜᱼᱟ ᱵᱟᱝᱠᱚ ᱥᱤᱵᱤᱞᱟ ᱛᱚ ᱚᱱᱟ ᱠᱷᱟᱹᱛᱤᱨ ᱛᱮ ᱦᱟᱸᱜ᱾
ᱥᱤᱵᱤᱞ ᱦᱚᱸ ᱵᱟᱝᱠᱚ ᱥᱤᱵᱤᱞᱟ ᱟᱨ ᱵᱟᱹᱲᱤᱡ ᱦᱚᱸᱠᱚ ᱵᱟᱹᱲᱤᱡᱚᱜᱼᱟ ᱥᱮ ᱩᱱᱠᱩ ᱫᱚᱦᱚ ᱨᱮᱱ ᱡᱤᱱᱤᱥ ᱠᱚᱫᱚ ᱵᱟᱝ ᱠᱟᱱᱟ ᱠᱚ᱾ ᱡᱮᱢᱚᱱ ᱦᱚᱞᱟᱝ ᱟᱹᱜᱩ ᱠᱮᱫ ᱠᱚᱣᱟᱵᱤᱱ ᱵᱤᱨ ᱠᱷᱚᱱᱟᱜ ᱥᱚᱝ ᱥᱚᱸᱜᱮ ᱵᱤᱱ ᱡᱚᱢ ᱠᱚᱣᱟ᱾ ᱚᱱᱟᱜ ᱜᱮ ᱱᱟᱯᱟᱭᱚᱜᱼᱟ ᱟᱨ ᱵᱟᱠᱷᱟᱡ ᱫᱚ ᱡᱟᱦᱟᱸ ᱛᱤᱱᱟᱹᱜ ᱠᱚ ᱵᱟᱹᱲᱛᱤᱜ ᱛᱟᱞᱮ ᱟᱞᱮᱨᱮᱱ ᱫᱚ ᱡᱚᱢ ᱩᱫ ᱠᱚᱞᱮ ᱡᱚᱢ ᱠᱮᱫ ᱠᱚᱣᱟᱞᱮ ᱡᱩᱫᱤ ᱵᱟᱹᱲᱛᱤᱜ ᱛᱟᱞᱮᱭᱟᱠᱚ ᱟᱫᱚ ᱟᱹᱠᱷᱨᱤᱧ ᱟᱞᱮ ᱫᱚ ᱠᱤᱨᱤᱧ ᱠᱚ ᱦᱤᱡᱩᱜ ᱠᱟᱱ ᱜᱮᱭᱟ ᱟᱨᱠᱤ ᱚᱲᱟᱜ ᱥᱩᱨ ᱚᱲᱟᱜ ᱠᱚᱨᱮᱜ ᱦᱚᱸ ᱠᱤᱨᱤᱧ ᱠᱚ ᱦᱤᱡᱩᱜ ᱠᱟᱱ ᱜᱮᱭᱟ᱾ ᱫᱩ ᱩᱱᱠᱩ ᱞᱮ ᱠᱮᱜ ᱟᱠᱷᱨᱤᱧ ᱟᱠᱷᱨᱤᱧ ᱠᱚᱣᱟᱞᱮ ᱚᱱᱟ ᱛᱮᱦᱚᱸ ᱠᱟᱹᱣᱰᱤ ᱠᱚ ᱦᱩᱭᱩᱜ ᱠᱟᱱ ᱛᱟᱞᱮ ᱜᱮᱭᱟ
ᱦᱳᱭ ᱦᱳᱭ ᱦᱳᱭ ᱟᱞᱮ ᱫᱚ ᱦᱟᱸᱜ ᱱᱚᱝᱼᱼ ᱚᱱᱠᱟ ᱵᱤᱨ ᱫᱤᱥᱚᱢ ᱨᱮᱱ ᱠᱟᱹᱴᱤᱡ ᱯᱮᱲᱟ ᱠᱚ ᱢᱮᱱᱟᱜ ᱠᱚ ᱛᱟᱞᱮᱭᱟ ᱟᱫᱚ ᱩᱱᱠᱩ ᱯᱮᱲᱟ ᱠᱚᱛᱮ ᱯᱮᱲᱟ ᱠᱚᱜᱮ ᱠᱚ ᱟᱹᱜᱩ ᱦᱚᱴᱚ ᱵᱟᱲᱟ ᱟᱠᱟᱫ ᱞᱮ ᱛᱟᱦᱮᱸᱱᱟ ᱩᱱ ᱥᱚᱢᱚᱭ ᱜᱮ ᱡᱚᱢ ᱵᱟᱲᱟ ᱦᱩᱭ ᱠᱟᱱᱟᱟ ᱟᱨ ᱱᱚᱝᱠᱟ ᱢᱟᱡᱷᱮ ᱥᱟᱡᱷᱮ ᱱᱚᱝᱠᱟ ᱵᱟᱡᱟᱨ ᱠᱚᱨᱮ ᱦᱚᱸ ᱠᱤᱨᱤᱧ ᱵᱟᱲᱟ ᱫᱚ ᱦᱩᱭ ᱟᱠᱟᱱ ᱜᱮᱭᱟ ᱟᱫᱚ ᱯᱮᱲᱟ ᱠᱚᱦᱚᱸ ᱦᱟᱢᱮᱥᱟ ᱜᱮᱠᱚ ᱟᱹᱜᱩ ᱦᱚᱴᱚ ᱠᱟᱠᱚᱣᱟ ᱡᱮᱦᱮᱛᱩ ᱯᱩᱴᱠᱟᱹ ᱠᱚᱠᱚ ᱚᱱᱛᱮ ᱫᱚ ᱦᱟᱸᱜ ᱟᱹᱰᱤ ᱡᱟᱹᱥᱛᱤ ᱜᱮᱠᱚ ᱚᱢᱚᱱᱚᱜᱼᱟ ᱟᱯᱮᱥᱱ ᱡᱟᱦᱟᱸ ᱞᱮᱠᱟ ᱠᱚ ᱚᱢᱚᱱᱚᱜᱼᱟ ᱚᱱᱛᱮ ᱦᱚᱸ ᱩᱱᱟᱹᱜ ᱡᱟᱹᱥᱛᱤ ᱧᱚᱜ ᱠᱚ ᱚᱢᱚᱱᱚᱜᱼᱟ ᱟᱫᱚ ᱦᱟᱸᱜ ᱩᱱᱠᱩ ᱜᱮᱠᱚ ᱟᱹᱜᱩ ᱵᱟᱲᱟ ᱦᱚᱴᱚ ᱟᱞᱮᱭᱟ ᱟᱞᱮ ᱥᱮᱫ ᱫᱚ ᱦᱟᱸᱜ ᱱᱚᱝᱠᱟ ᱩᱫ ᱯᱩᱴᱠᱟᱹ ᱠᱚᱫᱚ ᱦᱟᱸᱜ ᱵᱟᱹᱱᱩᱜ ᱠᱚᱣᱟ ᱥᱮ ᱟᱫᱚ ᱚᱱᱟ ᱠᱷᱟᱹᱛᱤᱨ ᱛᱮ
ᱟᱹᱰᱤ ᱱᱟᱯᱟᱭ ᱛᱟᱦᱚᱞᱮ ᱟᱹᱜᱩ ᱴᱚᱣᱟ ᱯᱮᱭᱟ ᱠᱚ ᱢᱟᱱᱮ ᱯᱮᱲᱟ ᱠᱚ ᱢᱮᱱᱟᱜ ᱠᱟᱫ ᱠᱚᱣᱟ ᱛᱟᱦᱚᱞᱮ ᱱᱟᱯᱟᱭ ᱜᱮ ᱵᱟᱝ ᱵᱟᱠᱷᱟᱡ ᱫᱚ ᱚᱠᱟ ᱨᱮᱵᱮᱱ ᱧᱟᱢ ᱠᱚᱣᱟ ᱯᱷᱩᱨᱩ ᱩᱫ ᱯᱷᱩᱴᱠᱟᱹ ᱫᱚ ᱟᱹᱰᱤ ᱥᱟᱛ ᱨᱮᱱ ᱡᱤᱱᱤᱥ ᱠᱟᱱᱟ ᱠᱚ ᱛᱚ
ᱦᱳᱭ ᱟᱨ ᱦᱟᱸᱜ ᱫᱚᱠᱟᱱ ᱨᱮ ᱵᱟᱡᱟᱨ ᱠᱚᱨᱮ ᱦᱚᱸᱛᱚ ᱟᱹᱰᱤ ᱩᱥᱛᱟᱹᱨ ᱠᱟᱛᱮᱫ ᱫᱟᱢ ᱚᱱᱠᱟ ᱵᱟᱨ ᱥᱟᱭ ᱴᱟᱠᱟ ᱚᱱᱠᱟ ᱠᱤᱞᱳ ᱠᱟ ᱠᱟᱛᱮᱫ ᱦᱟᱜ ᱟᱹᱰᱤ ᱡᱟᱹᱥᱛᱤ ᱫᱟᱢᱼᱦᱟᱜ
ᱦᱳᱭ ᱟᱹᱰᱤ ᱡᱟᱹᱥᱛᱤ ᱜᱮᱠᱚ ᱫᱟᱢ ᱜᱮᱭᱟ ᱩᱱᱠᱩ ᱫᱚ ᱵᱤᱨ ᱨᱮᱱ ᱡᱤᱱᱤᱥ ᱛᱚ ᱨᱟᱱ ᱨᱟᱱ ᱞᱮᱠᱟ ᱠᱟᱹᱢᱤᱭᱟ ᱠᱚ ᱛᱚ ᱛᱟᱨ ᱡᱚᱱᱱᱚ ᱜᱮ ᱡᱟ. ᱱᱤᱡ
ᱛᱟᱦᱞᱮ ᱟᱯᱮ ᱥᱮᱫ ᱚᱱᱠᱟ ᱦᱟᱸᱜ ᱫᱟᱨᱮ ᱠᱚᱫᱚ ᱚᱱᱠᱟ ᱦᱟᱜ ᱪᱮᱫ ᱠᱚ ᱞᱟᱹᱭᱟ ᱡᱚ ᱵᱤᱞᱤ ᱠᱚᱨᱮᱱᱟᱜ ᱫᱟᱨᱮ ᱠᱚᱫᱚ ᱪᱮᱫ ᱫᱟᱨᱮ ᱠᱚ ᱢᱮᱱᱟᱜᱼᱟ ᱵᱤᱨ ᱵᱩᱨᱩ ᱠᱚᱨᱮ
ᱦᱮᱸ ᱡᱚ ᱵᱤᱞᱤ ᱨᱮᱱᱟᱜ ᱫᱟᱨᱮ ᱠᱚᱫᱚ ᱡᱮᱢᱚᱱ ᱮ
ᱛᱤᱨᱤᱞ ᱫᱟᱨᱮ ᱦᱚᱸ ᱢᱮᱱᱟᱜ ᱟᱠᱟᱫᱟ ᱛᱤᱨᱤᱞ ᱫᱟᱨᱮ ᱛᱟᱨᱚᱵ ᱫᱟᱨᱮ ᱟᱨ ᱟᱨ ᱚᱱᱠᱟᱱᱟᱜ ᱚᱱᱮ ᱵᱷᱩᱸᱰᱨᱩ ᱠᱚᱫᱚ ᱦᱮ ᱵᱟᱹᱞᱤᱧ ᱧᱮᱞ ᱵᱟᱲᱟ ᱟᱠᱟᱜᱼᱟ ᱦᱳᱭᱛᱚ ᱢᱤᱫ ᱵᱟᱨ ᱢᱮᱱᱟᱜ ᱜᱮ ᱢᱮᱱᱟᱜ ᱜᱮᱭᱟ ᱟ. ᱞᱤᱡ ᱫᱚ ᱩᱱᱟᱹᱜ ᱟᱱᱮ ᱵᱤᱨ ᱫᱚ ᱵᱟ. ᱞᱤᱧ ᱥᱮᱱ ᱠᱟᱱᱟ ᱛᱚ ᱵᱟᱜᱟᱱ ᱵᱤᱨ ᱠᱚ ᱫᱚᱧ ᱥᱮᱱ ᱵᱟᱲᱟ ᱟᱠᱟᱱᱟ ᱥᱩᱨ ᱥᱩᱨ ᱠᱚᱨᱮ ᱮᱠᱞᱟ ᱦᱚᱸ ᱚᱱᱠᱟ ᱫᱚ ᱪᱟᱞᱟᱣ ᱵᱟᱝ ᱦᱩᱭᱩᱜᱼᱟ ᱟᱨᱠᱤ ᱡᱟᱦᱟᱸᱭ ᱤᱭᱟᱹ ᱡᱟᱞᱟᱱᱤ ᱠᱚ ᱠᱚ ᱟᱜᱩᱭ ᱜᱮᱭᱟ ᱜᱚᱜᱚ ᱛᱟᱠᱚ ᱟᱨᱠᱤ
ᱦᱳᱭ ᱻ
ᱠᱟᱴ ᱠᱚ ᱩᱱᱠᱩ ᱫᱚ ᱥᱟᱺᱜᱤᱧ ᱥᱟᱺᱜᱤᱧ ᱵᱤᱨ ᱠᱚ ᱠᱚ ᱥᱮᱱ ᱠᱟᱱᱟ ᱟᱨ ᱩᱱᱠᱩ ᱫᱚ ᱠᱚ ᱧᱮᱞ ᱵᱟᱲᱟ ᱠᱟᱜ ᱜᱮᱭᱟ ᱦᱟᱵᱤᱡ ᱟᱞᱤᱧ ᱫᱚ ᱩᱱᱟᱹᱜ ᱴᱟᱜ ᱫᱚ ᱵᱟᱹᱞᱤᱧ ᱵᱟᱲᱟᱭᱟ ᱡᱮ ᱪᱮᱫ ᱪᱮᱫ ᱫᱟᱨᱮ ᱠᱚ ᱢᱮᱱᱟᱜᱼᱟ ᱮᱱᱠᱷᱟᱱ ᱵᱟᱲᱟᱭ ᱟ. ᱞᱤᱧ ᱛᱮᱨᱮᱞ ᱫᱟᱨᱮ ᱠᱚ ᱢᱮᱱᱟᱜᱼᱟᱼᱼ ᱛᱟᱨᱚᱵ ᱫᱟᱨᱮ ᱠᱚ ᱟᱨ ᱤᱭᱟᱹ ᱢᱮᱨᱞᱮᱡ ᱫᱟᱨᱮ ᱠᱩᱞᱤᱧ ᱧᱮᱞ ᱵᱟᱲᱟᱣ ᱠᱟᱜᱼᱟ, ᱠᱤᱛᱟᱹ ᱠᱷᱤᱡᱩᱨ ᱠᱚ᱾
ᱦᱳᱭ ᱳᱭ ᱚᱱᱟ ᱠᱚ ᱫᱚ ᱛᱚ ᱡᱟᱹᱥᱛᱤ ᱛᱚ ᱵᱤᱨ ᱠᱚᱨᱮ ᱜᱮ ᱧᱮᱞᱚᱜᱼᱟ, ᱥᱮ ᱚᱱᱟ ᱚᱱᱟ ᱵᱤᱨ ᱠᱚᱨᱮ ᱱᱟᱜ ᱡᱚ ᱵᱤᱞᱤ ᱠᱚ ᱦᱚᱸ ᱡᱚᱢ ᱞᱮᱠᱷᱟᱱ ᱫᱚ ᱦᱟᱸᱜ ᱞᱟᱹᱭᱟᱹ ᱠᱚ ᱵᱤᱨᱼᱵᱩᱨᱩ ᱨᱮᱱᱟᱜ ᱡᱟᱦᱟᱸ ᱛᱤᱱᱟᱹᱜ ᱫᱟᱨᱮ ᱱᱟᱹᱲᱤ ᱠᱚ ᱢᱮᱱᱟᱜᱼᱟ ᱾ ᱥᱮ ᱚᱱᱮ ᱡᱚ ᱵᱤᱞᱤ ᱠᱚ ᱚᱱᱟ ᱠᱚ ᱫᱚ ᱦᱟᱸᱜ ᱡᱚᱛᱚ ᱜᱮ ᱨᱟᱱ ᱞᱮᱠᱟᱜᱮ ᱠᱟᱹᱢᱤᱭᱟᱭ, ᱯᱟᱹᱦᱤᱞ ᱦᱟᱯ ᱠᱚ ᱫᱚ ᱦᱟᱸᱜ ᱟᱨ ᱟᱵᱚᱣᱟᱜ ᱮᱸ ᱨᱟᱱ ᱨᱮᱦᱮᱫ ᱠᱚ ᱫᱚ ᱚᱱᱟ ᱫᱟᱨᱮ ᱱᱟᱹᱲᱤ ᱠᱚᱜᱮ ᱛᱚ ᱦᱟᱸᱜ ᱨᱟᱱ ᱨᱮᱦᱮᱫ ᱠᱚ ᱫᱚ ᱢᱮᱱᱟᱜ ᱠᱟᱫᱟ, ᱥᱮ ᱡᱟᱦᱟ ᱱᱟᱜ ᱨᱮᱦᱮᱫ ᱠᱚ ᱦᱚᱸ ᱠᱤᱪᱷᱩ ᱜᱟᱱ ᱨᱮᱦᱮᱫ ᱢᱮᱱᱟᱜ ᱟᱠᱟᱫᱟ ᱚᱱᱟ ᱛᱮᱜᱮ ᱦᱟᱸᱜ ᱟᱵᱚ ᱫᱚ ᱵᱟᱵᱚᱱ ᱵᱟᱲᱟᱭᱟ ᱚᱱᱟ ᱠᱚᱛᱮ ᱜᱮ ᱦᱟᱸᱜ ᱠᱟᱹᱴᱤᱡ ᱡᱚᱢ ᱞᱮᱠᱷᱟᱱ ᱦᱚᱲᱢᱚ ᱠᱚ ᱦᱚᱸ ᱱᱟᱯᱟᱭ ᱛᱟᱦᱮᱱᱟ ᱦᱮᱸ ᱵᱟᱝ
ᱦᱳᱭ ᱦᱳᱭ ᱟᱫᱚ
ᱴᱷᱮᱱ ᱡᱩᱫᱤ ᱚᱱᱟ ᱠᱚ ᱠᱟᱛᱷᱟ ᱠᱚᱵᱚᱱ ᱠᱩᱞᱤ ᱠᱚᱣᱟ ᱞᱟᱹᱭ ᱫᱚ ᱠᱚ ᱞᱟᱹᱭ ᱟᱵᱚᱱ ᱜᱮᱭᱟ ᱟᱫᱚ ᱟᱵᱚ ᱜᱮ ᱵᱟᱵᱚᱱ ᱠᱩᱞᱤ ᱵᱟᱲᱟ ᱟᱠᱟᱫ ᱠᱚᱣᱟ ᱟᱫᱚ ᱱᱤᱛᱚᱜ ᱫᱚ ᱦᱟᱸᱜ ᱱᱚᱜᱼᱚᱭ ᱰᱟᱠᱛᱟᱨ ᱠᱚ ᱦᱮᱡ ᱵᱟᱲᱟ ᱠᱟᱛᱮᱫ ᱛᱚ ᱨᱟᱱ ᱢᱩᱨᱜᱟᱹᱱ ᱠᱚ ᱫᱚ ᱦᱟᱸᱜ ᱱᱚᱣᱟ ᱨᱮᱦᱮᱫ ᱪᱷᱟᱞ ᱠᱚ ᱫᱚ ᱦᱟᱸᱜ ᱵᱟᱵᱚᱱ ᱞᱟᱜᱟᱣ ᱮᱫᱟ ᱨᱟᱱ ᱠᱚ ᱜᱮ ᱵᱚᱱ ᱯᱟᱸᱡᱟ ᱵᱟᱲᱟᱭ ᱫᱟ ᱦᱮᱸ ᱵᱟᱝ
ᱦᱳᱭ ᱨᱟᱱ ᱢᱩᱨ ᱢᱟᱱᱮ ᱟᱵᱚ ᱟᱵᱚ ᱵᱤᱨ ᱠᱚ ᱨᱮ ᱜᱮ ᱨᱟᱱ ᱢᱩᱨᱜᱟᱹᱱ ᱛᱟᱦᱮᱱ ᱛᱮ ᱟᱨ ᱵᱟᱵᱚ ᱵᱚᱱ ᱵᱟᱲᱟᱭᱟ ᱟᱫᱚ ᱪᱮᱫ ᱵᱚᱱ ᱪᱤᱠᱟᱹᱭᱟ ᱵᱟᱠᱷᱟᱡ ᱫᱚ ᱚᱱᱟ ᱠᱚ ᱜᱮ ᱛᱮ ᱜᱮ ᱟᱹᱰᱤ ᱱᱟᱯᱟᱭ ᱠᱟᱹᱢᱤᱭᱟᱭ ᱰᱟᱠᱛᱟᱨ ᱨᱟᱱ ᱠᱷᱚᱱᱟᱜ ᱦᱚᱸ ᱟᱹᱰᱤ ᱛᱟ ᱛᱤᱨᱤᱜ ᱠᱟᱹᱢᱤ ᱜᱮᱭᱟ ᱵᱟᱝ ᱥᱮ?
ᱦᱳᱭ ᱰᱟᱠᱛᱟᱨ ᱨᱟᱱ ᱠᱷᱚᱱᱟᱜ ᱦᱚᱸ ᱟᱹᱡᱮ ᱟᱹᱰᱤ ᱡᱟᱹᱥᱛᱤ ᱜᱮ ᱠᱟᱹᱢᱤᱭᱟᱭ ᱚᱱᱟ ᱫᱚ ᱾ ᱟᱫᱚ ᱱᱚᱣᱟ ᱛᱮᱠᱷᱟᱱ ᱫᱚ ᱢᱟᱱᱮ ᱪᱮᱜ ᱦᱚᱸ ᱠᱮᱢᱤᱠᱮᱞ ᱤᱥᱤᱴ ᱠᱚ ᱵᱟᱭ ᱛᱟᱦᱮᱱᱟ ᱟᱨ ᱨᱟᱱ ᱢᱩᱨᱜᱟᱹᱱ ᱨᱮ ᱫᱚ ᱦᱟᱸᱜ ᱡᱟᱦᱟᱸ ᱰᱟᱠᱛᱟᱨ ᱴᱷᱮᱱ ᱵᱮᱱ ᱠᱤᱨᱤᱧ ᱟᱹᱜᱩᱭ ᱫᱟ ᱚᱱᱟ ᱫᱚ ᱠᱮᱢᱤᱠᱮᱞ ᱠᱚ ᱠᱟᱹᱴᱤᱡ ᱢᱮᱥᱟ ᱛᱟᱦᱮᱱ ᱜᱮᱭᱟ ᱢᱮᱱᱮ ᱡᱚ ᱛᱚ ᱨᱮᱜᱮ ᱠᱟᱹᱴᱤᱡ ᱛᱮᱦᱮᱱ ᱜᱮᱭᱟ ᱟᱨ ᱱᱚᱣᱟ ᱫᱚ ᱦᱩᱭ ᱠᱟᱱᱟ ᱯᱤᱭᱳᱨ ᱢᱟᱱᱮ ᱪᱮᱜ ᱠᱚ ᱞᱟᱹᱭᱟ ᱨᱮᱦᱮᱫ ᱨᱟᱱ ᱥᱮ ᱚᱱᱟ ᱛᱮᱫᱚ ᱟᱹᱰᱤ ᱞᱚᱜᱚᱱ ᱵᱮᱱ ᱵᱮᱥ ᱜᱚᱫᱚᱜᱼᱟ ᱥᱮ ᱟᱹᱰᱤ ᱫᱤᱱ ᱫᱷᱟᱹᱨᱤᱡ ᱵᱮᱱ ᱴᱮᱠᱟᱣ ᱛᱮᱦᱮᱱ ᱜᱮᱭᱟ, ᱟᱨ ᱦᱟᱱᱟ ᱫᱚ ᱦᱟᱸᱜ ᱡᱩ ᱤᱭᱟᱹ ᱨᱟᱱ ᱡᱚᱢ ᱵᱮᱱ ᱵᱟᱹᱜᱤᱭᱟ, ᱡᱟᱦᱟᱸ ᱛᱤᱱᱟᱹᱜ ᱫᱤᱱ ᱴᱷᱤᱠ ᱡᱩᱫᱤ ᱨᱟᱱ ᱡᱚᱢ ᱵᱟᱵᱮᱱ ᱡᱚᱢ ᱞᱮᱫᱟ ᱟᱨᱚ ᱥᱟᱹᱭ ᱤᱱᱠᱟᱹᱜᱮ ᱨᱩᱣᱟᱹ ᱠᱚ ᱵᱮᱱ ᱵᱩᱡᱷᱟᱹᱣ ᱮᱫ ᱜᱮᱭᱟ ᱾ ᱦᱮᱸ ᱵᱟᱝ?
ᱦᱳᱭ ᱟᱵᱚ ᱨᱮ ᱨᱟᱱ ᱟᱵᱚᱣᱟᱜ ᱨᱮᱦᱮᱫ ᱨᱟᱱ ᱠᱷᱚᱱᱟᱜ ᱫᱚ ᱚᱱᱟ ᱟᱠᱛᱟᱨ ᱨᱟᱱ ᱫᱚ ᱩᱱᱟᱹᱜ ᱫᱚ ᱵᱟᱝ ᱢᱚᱡᱽ ᱾ ᱡᱮᱨ ᱜᱮ ᱢᱚᱸᱡᱽ ᱫᱚ ᱢᱚᱸᱡᱽ ᱜᱮ ᱟᱫᱚ ᱵᱟᱫᱽᱫᱷᱚ ᱛᱮᱵᱚᱱ ᱡᱚᱢ ᱜᱮᱭᱟ ᱠᱟᱨᱚᱱ ᱵᱟᱵᱚᱱ ᱵᱟᱲᱟᱭᱟ ᱟᱵᱚ ᱫᱚ᱾
ᱦᱚᱭ ᱦᱚᱭ, ᱚᱱᱟ ᱢᱟ ᱠᱟᱛᱷᱟ ᱠᱟᱱ ᱜᱮ ᱱᱤᱛᱚᱜ ᱦᱟᱸ ᱧᱮ ᱱᱤᱛᱚᱜ ᱧᱮᱞᱚᱜ ᱠᱟᱱᱟ ᱡᱮ ᱨᱟᱱ ᱢᱩᱱᱜᱟᱹᱱ ᱠᱚᱦᱚᱸ ᱫᱤᱱ ᱫᱤᱱ ᱛᱮ ᱟᱫ ᱪᱟᱵᱟᱜ ᱠᱟᱱᱟ ᱾ ᱟᱨ ᱟᱯᱮ ᱥᱮᱱ ᱫᱚ ᱛᱟᱦᱚᱞᱮ ᱵᱤᱨ ᱫᱤᱥᱚᱢ ᱛᱚ ᱛᱟᱦᱚᱞᱮ ᱚᱱᱮ ᱠᱚ ᱞᱟᱹᱭ ᱫᱚ ᱨᱟᱱᱩ ᱠᱚ ᱫᱚ ᱦᱟᱸᱜ ᱨᱮᱦᱮᱫ ᱠᱚᱛᱮ ᱠᱚ ᱠᱚ ᱵᱮᱱᱟᱣᱟ ᱟᱯᱮ ᱥᱮᱱ ᱛᱟᱦᱚᱞᱮ ᱚᱱᱟ ᱪᱮᱫ ᱨᱮᱦᱮᱫ ᱠᱚᱛᱮ ᱨᱟᱱᱩ ᱠᱚ ᱵᱮᱱᱟᱣ ᱟᱠᱚ ᱚᱱᱟ ᱨᱮᱦᱮᱫ ᱠᱚ ᱫᱚ ᱢᱮᱱᱟᱜ ᱜᱮᱭᱟ ᱥᱮ ᱵᱟᱝ ᱜᱮ?
ᱮᱸ ᱨᱮᱦᱮᱜ ᱠᱚ ᱫᱚ ᱟᱹᱰᱤ ᱯᱟᱸᱡᱟ ᱞᱮᱱ ᱠᱷᱟᱱ ᱧᱟᱢᱚᱜ ᱜᱮᱭᱟ ᱟᱫᱚ ᱩᱱᱟᱹᱜ ᱫᱚ ᱟᱹᱞᱤᱧ ᱫᱚ ᱵᱟᱹᱞᱤᱧ ᱵᱟᱲᱟᱭᱟ ᱮᱱ ᱠᱷᱟᱱ ᱫᱚ ᱪᱮᱜ ᱠᱚ ᱫᱟᱫᱮ ᱱᱟᱜ ᱨᱮᱦᱮᱜ ᱠᱚ ᱟᱨᱠᱤ ᱨᱟᱱ ᱠᱚ ᱠᱚ ᱠᱟᱹᱢᱤᱭᱟ ᱟᱨᱠᱤ ᱡᱟ-ᱟᱨᱚ